ᱦᱮᱞᱳ
ᱡᱚᱦᱟᱨ ᱜᱮ
ᱦᱮᱸ ᱡᱚᱦᱟᱨ ᱜᱮ ᱛᱟᱯᱚᱨ ᱪᱮ ᱪᱮᱫ ᱞᱮᱠᱟ ᱪᱮᱫ ᱞᱮᱠᱟ ᱢᱮᱱᱟᱜ ᱵᱤᱱᱟ?
ᱦᱮᱸ ᱢᱮᱱᱟᱜ ᱞᱤᱧᱟᱹ ᱢᱚᱴᱟᱢᱩᱴᱤ ᱜᱚᱝᱠᱮ ᱱᱟᱯᱟᱭ ᱵᱟᱲᱟ ᱜᱮ, ᱟᱹᱵᱤᱱ ᱜᱮ?
ᱦᱮᱸ ᱱᱟᱯᱟᱭ ᱜᱮ᱾ ᱪᱮᱫ ᱠᱚ ᱪᱤᱠᱟᱹ ᱦᱩᱭᱩᱜ ᱠᱟᱱᱟ ᱛᱟᱦᱚᱞᱮ ᱚᱲᱟᱜ ᱨᱮ?
ᱦᱮᱸ ᱚᱲᱟᱜ ᱨᱮᱫᱚ ᱟᱠᱷᱟᱱ ᱜᱚᱝᱠᱮ ᱵᱟᱹᱱᱩᱜ ᱟᱠᱟᱫ ᱞᱤᱧᱟᱹ ᱵᱟᱭᱨᱮ ᱥᱮᱫ ᱞᱤᱧ ᱦᱮᱡ ᱟᱠᱟᱱᱟ ᱟᱠᱷᱟᱱ᱾
ᱟᱪᱪᱷᱟ ᱟᱪᱪᱷᱟ ᱵᱟᱭᱨᱮ ᱥᱮᱫ ᱵᱚᱞᱛᱮ
ᱵᱟᱭᱨᱮ ᱥᱮᱫ ᱵᱚᱞᱛᱮ ᱵᱟᱭᱨᱮ ᱠᱟᱹᱢᱤ ᱞᱤᱧ ᱦᱮᱡ ᱟᱠᱟᱱᱟ ᱜᱚᱝᱠᱮ᱾
ᱟᱪᱪᱷᱟ ᱚᱠᱟ ᱚᱠᱟ ᱛᱮᱵᱤᱱ ᱥᱮᱱ ᱮᱱᱟ ᱜᱚᱢᱠᱮ?
ᱱᱤᱛ ᱫᱚ ᱛᱟᱢᱤᱞᱱᱟᱲᱩ ᱦᱮᱸ ᱦᱮᱸ ᱱᱚᱰᱮ ᱜᱮ ᱟᱠᱷᱟᱱ ᱞᱤᱧ ᱠᱟᱹᱢᱤ ᱠᱟᱱᱟ ᱦᱮᱸ ᱟᱨ ᱟᱨ ᱟᱹᱵᱤᱱ ᱫᱚ ᱛᱟᱦᱚᱞᱮ ᱱᱤᱛ ᱫᱚ ᱚᱠᱟᱨᱮ?
ᱟᱹᱞᱤᱧ ᱦᱚᱸ ᱜᱚᱢᱠᱮ ᱚᱱᱛᱮ ᱢᱩᱢᱵᱟᱭ ᱥᱮᱫ ᱨᱮᱜᱮ ᱢᱮᱱᱟᱜ ᱞᱤᱧᱟᱹ᱾ ᱢᱩᱢᱵᱟᱭ
ᱟᱪᱪᱷᱟ
ᱦᱮᱸ ᱟᱫᱚ ᱛᱟᱢᱤᱞᱱᱟᱲᱩ ᱢᱩᱢᱵᱟᱭ ᱫᱚ
ᱚᱸᱰᱮ ᱫᱚ
ᱦᱮᱸ ᱜᱚᱢᱠᱮ ᱞᱟᱹᱭ ᱵᱤᱱ᱾
ᱦᱮᱸ ᱜᱚᱝᱠᱮ ᱟᱸᱡᱚᱢᱚᱜ ᱠᱟᱱᱟ
ᱦᱮᱸ ᱦᱮᱸ ᱦᱮᱸ ᱟᱸᱡᱚᱢᱚᱜ ᱠᱟᱱᱟ᱾
ᱞᱟᱹᱭ ᱫᱟᱞᱤᱧ ᱛᱟᱦᱚᱞᱮ ᱢᱩᱢᱵᱟᱭ ᱫᱚ ᱚᱸᱰᱮ ᱫᱚ ᱚᱠᱟᱞᱮᱠᱟ ᱢᱟᱱᱮ ᱚᱸᱰᱮ ᱫᱚ ᱡᱟᱦᱟᱱᱟᱜ ᱠᱟᱹᱢᱤ ᱠᱷᱟᱹᱦᱤᱡ ᱛᱮᱜᱮ ᱢᱮᱱᱟᱜ ᱵᱤᱱᱟ
ᱠᱟᱹᱢᱤ ᱵᱚᱞᱛᱮ ᱜᱚᱝᱠᱮ ᱦᱮᱸ ᱠᱟᱹᱢᱤ ᱫᱚ ᱠᱟᱹᱢᱤ ᱜᱮ ᱟᱫᱚ ᱱᱚᱣᱟ ᱫᱚ ᱤᱭᱟᱹ ᱨᱮᱱᱟᱜ ᱠᱟᱱᱟ ᱟᱨᱠᱤ ᱯᱷᱞᱤᱢ ᱤᱱᱰᱟᱥᱴᱨᱤ ᱨᱮ ᱢᱮᱱᱟᱜ ᱞᱤᱧᱟᱦᱟᱜ ᱱᱤᱛᱳᱜ ᱫᱚ᱾
ᱟᱪᱪᱷᱟ ᱦᱮᱸ ᱜᱚᱢᱠᱮ ᱮᱠᱫᱚᱢ ᱮᱠᱫᱚᱢ ᱛᱟᱦᱚᱞᱮ ᱱᱩᱠᱩ ᱡᱟᱦᱟᱸᱭ ᱵᱚᱞᱤᱭᱩᱰ ᱠᱚᱠᱚ ᱠᱚᱨᱟᱣ ᱮᱫ ᱫᱚ ᱱᱩᱠᱩ ᱥᱟᱞᱟᱜ ᱵᱤᱱ ᱠᱚᱨᱟᱣ ᱫᱟ?
ᱦᱮᱸ ᱦᱮᱸ ᱩᱱᱠᱩ ᱥᱟᱞᱟᱜ ᱜᱮ ᱵᱚᱞᱤᱣᱩᱰ ᱴᱚᱞᱤᱣᱩᱰ ᱚᱸᱰᱮ ᱥᱟᱱᱟᱢ ᱠᱚᱣᱟᱜ ᱜᱮ ᱟᱨᱠᱤ ᱟᱹᱞᱤᱧ ᱫᱚ ᱚᱱᱟ ᱱᱤᱛᱚᱜ ᱫᱚ ᱥᱤᱝᱜᱟᱨ ᱯᱟᱨᱯᱟᱥ ᱛᱮ ᱢᱮᱱᱟᱜ ᱠᱟᱫ ᱞᱤᱧᱟᱹ
ᱵᱟ ᱵᱟ ᱜᱚᱝᱠᱮ ᱟᱹᱰᱤ ᱢᱚᱸᱡᱽ ᱛᱚ ᱛᱮᱦᱤᱧ ᱟᱹᱰᱤ ᱟᱹᱰᱤ ᱟᱹᱰᱤ ᱨᱟᱹᱥᱠᱟᱹ ᱵᱩᱡᱷᱟᱹᱜ ᱠᱟᱱᱟ ᱛᱮᱦᱤᱧ ᱢᱤᱫᱴᱮᱱ ᱥᱟᱱᱛᱟᱲ ᱥᱟᱶᱛᱟ ᱨᱮᱦᱚᱸ ᱢᱤᱫᱴᱮᱱ ᱟᱵᱚ ᱱᱚᱝᱠᱟ ᱢᱤᱫᱴᱮᱱ ᱴᱷᱟᱶ ᱨᱮ ᱟᱹᱵᱤᱱ ᱵᱤᱱ ᱪᱟᱞᱟᱣ ᱟᱠᱟᱱᱟ ᱦᱚᱭᱛᱳ ᱥᱟᱹᱨᱤ ᱜᱮ ᱱᱚᱣᱟ ᱫᱚ ᱟᱹᱰᱤ ᱜᱚᱨᱚᱵ ᱨᱮᱱᱟᱜ ᱠᱟᱛᱷᱟ ᱠᱟᱱᱟ, ᱜᱚᱝᱠᱮ ᱛᱟᱦᱚᱞᱮ ᱜᱚᱝᱠᱮ ᱚᱸᱰᱮ ᱫᱚ ᱢᱟᱱᱮ ᱚᱠᱟᱞᱮᱠᱟ ᱢᱟᱱᱮ ᱛᱤᱥ ᱛᱤᱥ ᱠᱷᱚᱱ ᱵᱤᱱ ᱡᱚᱭᱮᱱ ᱠᱮᱫᱟ ᱥᱚᱠᱟᱞ ᱞᱮᱠᱟ ᱛᱮᱵᱤᱱ ᱡᱚᱭᱮᱱ ᱠᱮᱫᱟ ᱟᱹᱵᱤᱱ ᱞᱟᱹᱭᱟ ᱦᱩᱰᱤᱧ ᱢᱟᱪᱷᱟ ᱛᱮ᱾
ᱜᱚᱝᱠᱮ ᱢᱚᱴᱟ ᱢᱩᱴᱤ ᱱᱚᱜ ᱚᱚᱭ ᱡᱚᱭᱮᱱ ᱠᱟᱛᱮᱜ ᱢᱚᱴᱟᱢᱩᱴᱤ ᱵᱟᱨ ᱥᱚᱯᱛᱟᱦᱚ ᱜᱟᱱ ᱦᱩᱭᱩᱜ ᱠᱟᱱᱟ ᱫᱚᱢᱮ ᱫᱚ ᱵᱟᱝ ᱵᱟᱞᱤᱧ ᱢᱟᱨᱮ ᱠᱟᱱᱟ᱾
ᱟᱪᱪᱷᱟ
ᱵᱟᱨ ᱥᱚᱯᱛᱟᱦᱚ ᱜᱟᱱ ᱞᱤᱧ ᱦᱩᱭᱩᱜ ᱠᱟᱱᱟ ᱟᱨᱠᱤ᱾ ᱦᱤᱱᱫᱤ ᱠᱷᱚᱱᱟᱜ ᱮᱛᱚᱦᱚᱵ ᱠᱟᱛᱮ ᱟᱨᱠᱤ ᱦᱤᱱᱫᱤ ᱮ ᱛᱟᱢᱤᱞ ᱮᱸ ᱛᱟᱨᱯᱚᱨ ᱵᱟᱝᱞᱟ ᱛᱚ ᱢᱮᱱᱟᱜ ᱜᱮᱭᱟ᱾ ᱦᱮᱸ ᱥᱮ ᱚᱱᱟ ᱥᱟᱶᱛᱮ ᱦᱚᱲ ᱥᱮᱨᱮᱧ ᱠᱚᱦᱚᱸ ᱠᱚᱨᱟᱣ ᱦᱩᱭᱩᱜ ᱠᱟᱱᱟ, ᱦᱚᱲ ᱥᱮᱨᱮᱧ ᱨᱮᱱᱟᱜ ᱥᱴᱩᱰᱤᱭᱳ ᱠᱚᱫᱚ ᱱᱟᱜ ᱱᱚᱰᱮ ᱫᱚ ᱟᱹᱰᱤ ᱠᱚᱢ ᱜᱮᱭᱟ ᱟᱨᱠᱤ ᱚᱱᱟ ᱢᱚᱢᱵᱟᱭ ᱨᱮᱫᱚ ᱱᱚᱰᱮ ᱫᱚ ᱵᱤᱥᱤ ᱦᱤᱱᱫᱤ ᱟᱨ ᱚᱱᱟ ᱛᱟᱢᱤᱞ ᱠᱚ ᱪᱮᱛᱟᱱ ᱨᱮᱜᱮ ᱵᱤᱥᱤ ᱪᱚᱨᱪᱟ ᱦᱩᱭᱩᱜ ᱠᱟᱱᱟ ᱛᱮᱞᱮᱜᱩ
ᱥᱟᱹᱨᱤ ᱜᱮ ᱜᱚᱢᱠᱮ ᱟᱹᱰᱤ ᱨᱟᱹᱥᱠᱟᱹ ᱵᱩᱡᱷᱟᱹᱣᱱᱟ ᱛᱮᱦᱮᱧ ᱟᱵᱤᱱ ᱱᱚ ᱚᱱᱟ ᱠᱚ ᱪᱚᱨᱪᱟᱨ ᱨᱮ ᱢᱮᱱᱟᱜ ᱵᱚᱱ ᱦᱮᱸ ᱢᱮᱱᱟᱜ ᱵᱤᱱ ᱛᱟᱵᱚᱱᱟ ᱦᱮᱸ
ᱮᱠᱫᱚᱢ ᱮᱠᱫᱚᱢ ᱮᱠᱫᱚᱢ
ᱫᱚᱨᱠᱟᱨ ᱠᱟᱱᱟ ᱜᱚᱢᱠᱮ ᱛᱮᱦᱮᱧ ᱱᱚᱣᱟ ᱠᱚ ᱡᱟᱭᱜᱟ ᱨᱮ ᱵᱟᱵᱚᱱ ᱪᱟᱞᱟᱣ ᱞᱮᱱᱠᱷᱟᱱ ᱥᱟᱹᱨᱤ ᱜᱮ ᱪᱤᱠᱟᱹ ᱥᱟᱶᱛᱟ ᱫᱚ ᱰᱮᱵᱷᱞᱚᱯᱚᱜ-ᱟ ᱞᱟᱦᱟ ᱥᱮᱫ
ᱮᱠᱫᱚᱢ ᱮᱠᱫᱚᱢ ᱮᱠᱫᱚᱢ ᱮᱠᱫᱚᱢ
ᱟᱹᱞᱤᱧᱚᱜ ᱠᱷᱟᱱ ᱞᱟᱡ ᱡᱟᱞᱟ ᱞᱤᱧ ᱦᱮᱡ ᱠᱟᱱᱟ ᱦᱮᱸ
ᱦᱮᱸ ᱟᱨ ᱠᱟᱹᱢᱤ ᱛᱚ ᱠᱟᱹᱢᱤ ᱜᱮ ᱞᱟᱜᱟᱜ-ᱟ ᱟᱵᱚ ᱡᱟᱦᱟᱸ ᱛᱤᱱᱟᱹᱜ ᱫᱤᱱ ᱢᱟᱱᱮ ᱟᱵᱚ ᱢᱟᱹᱱᱢᱤ ᱵᱚᱞᱛᱮ ᱜᱮ ᱠᱟᱹᱢᱤ ᱞᱟᱹᱜᱤᱫ ᱜᱮ ᱱᱚᱣᱟ ᱫᱷᱟᱹᱨᱛᱤ ᱨᱮᱫᱚ ᱵᱚᱱ ᱦᱮᱡ ᱠᱟᱱᱟ
ᱮᱠᱫᱚᱢ ᱜᱚᱝᱠᱮ ᱛᱮᱦᱮᱧ ᱟᱵᱚ ᱡᱩᱫᱤ ᱵᱟᱝᱵᱚᱱ ᱠᱟᱹᱢᱤᱭᱟ ᱛᱟᱦᱚᱞᱮ ᱚᱠᱚᱭ ᱫᱚᱭ ᱠᱟᱹᱢᱤᱭᱟ ᱦᱮᱸ ᱵᱟᱝ
ᱮᱠᱟᱞ ᱜᱮ ᱮᱠᱟᱞ ᱜᱮ ᱢᱟᱱᱮ ᱢᱚᱴᱟ ᱢᱩᱴᱤ ᱛᱟᱦᱚᱞᱮ ᱠᱟᱹᱢᱤ ᱠᱚ ᱢᱚᱴᱟ ᱢᱩᱴᱤ ᱵᱟᱨ ᱵᱚᱪᱷᱚᱨ ᱜᱟᱱ ᱠᱟᱹᱢᱤ ᱠᱟᱛᱮᱫ ᱛᱟᱨᱯᱚᱨ ᱵᱤᱱ ᱵᱟᱯᱞᱟᱜ-ᱟ ᱥᱮ ᱪᱮᱫ ᱞᱮᱠᱟ
ᱦᱮᱸ ᱚᱱᱠᱟ ᱜᱮ ᱞᱤᱧ ᱚᱱᱠᱟ ᱜᱮ ᱞᱤᱧ ᱢᱚᱱᱮᱭ ᱠᱟᱫᱟ ᱮᱠᱷᱟᱱ ᱵᱟᱨ ᱵᱚᱪᱷᱚᱨ ᱠᱷᱚᱱ ᱯᱟᱲᱦᱟᱣ ᱠᱟᱛᱮᱫ ᱟᱫᱚ ᱛᱚ ᱵᱟᱨ ᱵᱚᱪᱷᱚᱨ ᱠᱚ ᱦᱮᱸ ᱵᱟᱨ ᱦᱮᱸ ᱩᱱᱤ ᱴᱷᱮᱱ ᱜᱮᱵᱤᱱ ᱢᱮᱱ ᱠᱟᱫᱟ ᱜᱚᱝᱠᱮ ᱵᱟᱨ ᱵᱚᱪᱷᱚᱨ ᱯᱚᱨ ᱵᱟᱯᱞᱟ ᱫᱚᱞᱤᱧ ᱵᱟᱯᱞᱟᱜ-ᱟ ᱮᱱᱠᱷᱟᱱ ᱫᱚ ᱴᱟᱠᱟ ᱠᱚ ᱵᱟᱝ ᱴᱟᱠᱟ ᱠᱚ ᱡᱚᱜᱟᱲ ᱫᱚᱦᱚᱭ ᱫᱟᱞᱤᱧ ᱚᱱᱟ ᱠᱚ ᱦᱩᱭ ᱠᱟᱛᱮᱫ ᱟᱻ ᱟᱹᱞᱤᱧ ᱫᱚ ᱞᱤᱧ ᱵᱟᱯᱞᱟ ᱜᱮᱞᱤᱧ ᱢᱚᱱᱮᱭᱟ ᱠᱟᱛᱷᱟ ᱠᱟᱱ
ᱟᱪᱪᱷᱟ ᱟᱪᱪᱷᱟ ᱟᱪᱪᱷᱟ
ᱟᱫᱚ ᱜᱚᱝᱠᱮ ᱱᱮᱛᱟᱨ ᱡᱩᱜᱽ ᱨᱮ ᱧᱮᱞ ᱵᱤᱱ ᱚᱱᱠᱟ ᱛᱮᱦᱚᱸ ᱛᱚᱼᱼ ᱠᱩᱲᱤ ᱛᱮᱫᱚ ᱵᱟᱝ ᱠᱚ ᱮᱢᱚᱜ ᱠᱟᱱᱟ ᱜᱚᱝᱠᱮ ᱦᱮᱸ
ᱦᱩᱸ ᱦᱩᱸ ᱱᱮᱛᱟᱨ ᱚᱵᱚᱥᱛᱟ ᱠᱷᱟᱨᱟᱯ ᱠᱟᱱᱟ ᱛᱟᱨᱢᱟᱱ ᱮ ᱟᱢ ᱡᱩᱫᱤᱢ ᱞᱟᱹᱭᱟ ᱡᱮ ᱤᱧ ᱠᱟᱹᱢᱤᱧ ᱥᱮᱱ ᱟᱠᱟᱱᱟ᱾ ᱦᱮᱸ ᱥᱮ ᱛᱟᱦᱚᱞᱮ ᱟᱫᱚ ᱟᱢ ᱫᱚ ᱟᱫᱚ ᱪᱮᱫ ᱞᱮᱠᱟ ᱪᱚᱭ ᱠᱚᱭᱚᱜᱼᱟ ᱢᱟ ᱞᱟᱭᱼᱟᱭ ᱱᱩᱭ ᱫᱚ ᱪᱤᱞᱤ ᱪᱚᱝ ᱢᱤᱫᱴᱟᱝ ᱵᱟᱹᱞᱴᱟᱹ ᱜᱤᱫᱽᱨᱟᱹ ᱠᱟᱱᱟᱭ᱾
ᱮᱠᱫᱚᱢ ᱜᱚᱢᱠᱮ ᱦᱮᱸ ᱟᱹᱞᱤᱧ ᱫᱚ ᱠᱷᱟᱱ ᱱᱚᱸᱰᱮ ᱫᱚ ᱱᱚᱸᱰᱮ ᱫᱚ ᱠᱷᱟᱱ ᱟᱭ ᱴᱤ ᱟᱭ ᱞᱤᱧ ᱠᱚᱨᱟᱣ ᱞᱮᱫᱟ ᱛᱚ ᱟᱭ ᱴᱤ ᱟᱭ ᱠᱚᱨᱟᱣ ᱠᱟᱛᱮᱜ ᱡᱟᱦᱟᱸᱼᱼ ᱮ ᱱᱚᱸᱰᱮ ᱫᱚ ᱠᱷᱟᱱ ᱤᱭᱟᱹ ᱨᱮᱜᱮ ᱢᱮᱱᱟᱜ ᱞᱤᱧᱟ ᱠᱷᱟᱱ ᱱᱚᱝᱠᱟᱱ ᱠᱟᱹᱢᱤ ᱨᱮᱜᱮ ᱢᱮᱱᱟᱜ ᱞᱤᱧᱟᱹ ᱠᱷᱟᱱ
ᱟᱪᱪᱷᱟ ᱟᱪᱪᱷᱟ ᱢᱚᱴᱟᱢᱩᱴᱤ ᱟᱨᱠᱤ ᱵᱷᱟᱞᱮ ᱵᱷᱟᱞᱮ ᱧᱚᱜ ᱠᱟᱹᱢᱤ ᱨᱮᱜᱮᱭᱟ ᱟᱨᱠᱤ ᱵᱟᱝ?
ᱦᱮᱸ ᱵᱷᱟᱞᱞᱤ ᱧᱚᱜ ᱠᱟᱹᱢᱤ ᱨᱮᱜᱮ ᱟᱫᱚ ᱟᱹᱛᱩ ᱟᱹᱛᱩ ᱫᱤᱥᱚᱢ ᱨᱮᱫᱚ ᱡᱩᱫᱤ ᱵᱤᱱ ᱞᱟᱹᱭᱟ ᱠᱚᱣᱟ ᱡᱮ ᱠᱟᱹᱢᱤ ᱠᱟᱱᱟ ᱞᱤᱧ ᱩᱱᱠᱩ ᱫᱚ ᱠᱟᱹᱢᱤ ᱜᱮᱠᱚ ᱵᱩᱡᱷᱟᱹᱣᱟ᱾ ᱦᱮᱸ
ᱮᱠᱫᱚᱢ ᱮᱠᱫᱚᱢ ᱢᱟᱱᱮ ᱟᱹᱛᱩ ᱫᱤᱥᱚᱢ ᱨᱮᱱ ᱦᱚᱲ ᱫᱚ ᱚᱱᱟ ᱫᱚ ᱵᱟᱠᱚ ᱵᱩᱡᱟ ᱦᱮᱸᱼᱼ ᱡᱟᱦᱟᱸ ᱞᱟᱹᱭᱟ ᱠᱟᱹᱢᱤᱧ ᱪᱟᱞᱟᱣ ᱟᱠᱟᱱᱟ ᱢᱚᱦᱟᱨᱟᱥᱴᱨᱚ ᱛᱟᱢᱤᱞᱱᱟᱲᱩ ᱟᱫᱚᱭ ᱞᱟᱭᱟ ᱦᱚᱭᱼᱟ ᱦᱚᱜ ᱱᱟ ᱩᱱᱟᱹᱜ ᱮᱢ ᱮ ᱵᱤᱭᱮ ᱛᱮ ᱯᱟᱲᱦᱟᱣ ᱮᱱᱟ ᱟᱨᱼᱼ
ᱞᱟᱥᱴ ᱨᱮ ᱞᱟᱥᱴ ᱨᱮ ᱛᱟᱢᱤᱞᱱᱟᱲᱩ ᱠᱟᱹᱢᱤ ᱵᱟᱜᱟᱣᱱᱟᱭ ᱵᱟᱝ,
ᱦᱮᱸ ᱢᱟᱱᱮ ᱦᱟᱹᱱᱠᱩ ᱥᱟᱞᱟᱜ ᱜᱮ ᱪᱟᱞᱟᱣ ᱦᱩᱭᱮᱱ ᱛᱟᱭᱟ ᱛᱟᱦᱞᱮ ᱞᱟᱹᱭᱟ ᱠᱚ ᱛᱟᱦᱚᱞᱮ ᱞᱟᱦᱟ ᱨᱮᱜᱮᱢ ᱪᱟᱞᱟᱣ ᱞᱮᱱ ᱠᱷᱟᱱ ᱜᱮ ᱵᱷᱟᱹᱜᱤᱼᱼ ᱚᱱᱮ ᱚᱱᱠᱟ ᱜᱮ ᱢᱚᱱᱮᱭᱟ ᱟᱨᱠᱤ ᱟᱫᱚ ᱩᱱᱠᱩ ᱫᱚ ᱵᱟᱠᱚ ᱵᱩᱡ ᱫᱟᱲᱮᱭᱟᱜᱼᱟ ᱥᱤᱠᱷᱱᱟᱹᱛ ᱨᱮᱱᱟᱜ ᱛᱤᱱᱟᱹᱜ ᱫᱟᱢ ᱢᱮᱱᱟᱜᱼᱟ᱾ ᱚᱱᱟ ᱫᱚ ᱵᱟᱠᱚ ᱧᱮᱞᱟ᱾
ᱛᱟᱦᱚᱞᱮ ᱚᱸᱰᱮ ᱫᱚᱼᱼ ᱠᱷᱟᱱ ᱪᱮᱫ ᱪᱮᱫ ᱵᱤᱱ ᱪᱮᱫ ᱚᱸᱰᱮ ᱵᱤᱱ ᱞᱟᱹᱭ ᱠᱮᱫ ᱞᱮᱠᱟᱭᱟ ᱟᱵᱤᱱ ᱫᱚ ᱯᱷᱤᱞᱤᱢ ᱡᱤᱭᱟᱹ ᱨᱮᱵᱤᱱ ᱠᱚᱨᱟᱣ ᱮᱫᱟ ᱦᱮᱸ ᱵᱟᱝ? ᱟᱨ ᱛᱟᱦᱞᱮ ᱛᱤᱥ ᱠᱷᱚᱱ ᱱᱚᱣᱟ ᱫᱚᱵᱤᱱ ᱡᱚᱯᱲᱟᱣ ᱟᱠᱟᱱᱟ ᱱᱚᱣᱟ ᱥᱟᱝ ᱫᱚ?
ᱡᱚᱯᱲᱟᱣ ᱫᱚ ᱵᱚᱞᱛᱮ ᱚᱱᱟ ᱠᱟᱱᱮᱠᱴ ᱢᱟᱱᱮ ᱡᱚᱯᱲᱟᱣ ᱫᱚ ᱟᱹᱰᱤ ᱫᱤᱱ ᱠᱷᱚᱱᱟᱜ ᱜᱮ ᱡᱚᱯᱲᱟᱣ ᱫᱚ ᱦᱩᱭ ᱞᱮᱱᱟ ᱟᱨᱠᱤ ᱟᱹᱰᱤ ᱵᱟᱨ ᱚᱱᱠᱟ᱾ ᱤᱭᱟᱹ ᱠᱚ ᱮᱢ ᱦᱩᱭᱩ ᱠᱟᱱᱟ ᱦᱮᱸᱥᱮ ᱥᱮᱨᱮᱧ ᱨᱮᱱᱟᱜ ᱡᱟᱦᱟᱸ ᱟᱨᱠᱤ ᱴᱨᱟᱭᱮᱞ ᱡᱟᱦᱟᱸ ᱵᱚᱱ ᱞᱟᱹᱭᱟ ᱟᱨᱠᱤ ᱦᱮ
ᱦᱮᱸ
ᱨᱟᱦᱟ ᱠᱚ ᱚᱱᱟ ᱠᱚᱫᱚ ᱟᱹᱰᱤ ᱞᱟᱦᱟ ᱠᱷᱚᱱᱟᱜ ᱜᱮᱼᱼ ᱛᱚ ᱱᱤᱛᱳᱜ ᱫᱚ ᱟᱨᱠᱤ ᱯᱟᱨᱢᱟᱱᱮᱱᱴ ᱞᱮᱠᱟ ᱛᱮ ᱱᱤᱛᱚᱜ ᱫᱚ ᱟᱨᱠᱤ ᱯᱩᱨᱟᱹ ᱠᱚ ᱤᱫᱤ ᱩᱛᱟᱹᱨ ᱠᱟᱜ ᱞᱤᱧᱟ ᱚᱸᱰᱮ ᱜᱮ᱾ ᱟᱹᱞᱤᱧ ᱯᱟᱨᱥᱳᱱᱟᱞ ᱢᱤᱫᱴᱟᱱ ᱯᱞᱟᱴ ᱠᱚ ᱟᱢ ᱟᱠᱟᱫ ᱞᱤᱧᱟ᱾
ᱟᱪᱪᱷᱟ
ᱟᱨ ᱚᱱᱠᱟ ᱢᱚᱴᱟ ᱢᱩᱴᱤ ᱥᱮᱨᱮᱧ ᱪᱟᱞᱟᱜ ᱠᱟᱱᱟ ᱱᱤᱛᱚᱜ ᱫᱚ ᱟᱨᱠᱤ᱾
ᱵᱟ ᱜᱚᱝᱠᱮ ᱵᱟ ᱟᱹᱰᱤ ᱟᱹᱰᱤ ᱢᱚᱸᱡᱽ ᱛᱟᱦᱚᱞᱮ ᱫᱚ ᱵᱟᱝ ᱜᱚᱝᱠᱮ ᱫᱚᱨᱠᱟᱨ ᱚᱜ ᱠᱟᱱᱟ᱾ ᱛᱮᱦᱮᱧ ᱟᱵᱚ ᱥᱟᱱᱛᱟᱲ ᱠᱚ ᱛᱮᱦᱤᱧ ᱡᱩᱫᱤ ᱡᱟᱦᱟᱱᱟᱜ ᱨᱮ ᱛᱮᱦᱤᱧ ᱥᱟᱱᱟᱢ ᱠᱟᱹᱢᱤ ᱡᱩᱫᱤ ᱵᱟᱝ ᱵᱚᱱ ᱞᱟᱦᱟᱜᱼᱟ᱾ ᱦᱚᱭ ᱛᱚ ᱱᱚᱣᱟ ᱥᱟᱶᱛᱟ, ᱞᱟᱦᱟ ᱥᱮᱫ ᱪᱤᱠᱟᱹᱛᱮᱵᱚᱱ ᱰᱮᱵᱷᱞᱚᱯᱟ ᱪᱤᱠᱟᱹᱛᱮᱵᱚᱱ ᱢᱟᱲᱟᱝᱟ ᱛᱮᱦᱮᱧ ᱟᱵᱤᱱᱼᱼ ᱚᱱᱠᱟᱱ ᱢᱤᱫᱴᱟᱝ ᱥᱮᱱ ᱡᱚᱯᱲᱟᱣ ᱢᱮᱱᱟᱜ ᱵᱤᱱᱟ ᱦᱳᱭ ᱛᱚ ᱱᱚᱣᱟ ᱟᱸᱡᱚᱢ ᱠᱟᱛᱮᱮᱫ ᱥᱟᱹᱨᱤᱜᱮ ᱛᱮᱦᱤᱧ ᱟᱹᱰᱤ ᱨᱟᱹᱥᱠᱟᱹᱞᱤᱤᱧ ᱟᱴᱠᱟᱨ ᱮᱟ ᱠᱟᱨᱚᱱ ᱫᱚ ᱛᱮᱦᱮᱧ ᱡᱚᱛᱚ ᱦᱚᱲᱜᱮ ᱟᱵᱚ ᱪᱤᱱᱛᱟᱹ ᱦᱩᱭᱩᱜ ᱛᱟᱵᱚᱱᱟ ᱡᱮ ᱥᱟᱱᱟᱢᱼᱼ ᱱᱟᱜ ᱴᱷᱟᱶ ᱨᱮ ᱟᱵᱚ ᱠ ᱟᱵᱚ ᱟᱵᱚ ᱠ ᱵᱚᱞᱚᱱ ᱦᱩᱭᱩᱜ ᱛᱟᱵᱚᱱᱟ᱾ ᱛᱚᱵᱮᱱᱟᱜ ᱠᱛᱩ ᱟᱵᱚᱣᱟᱜ ᱦᱚ ᱦᱚᱠ ᱭᱤᱫᱟᱹᱨ ᱞᱟᱹᱜᱤᱫ ᱵᱚᱱ ᱦᱚᱭ ᱫᱟᱲᱮᱭᱟᱜᱼᱟ ᱟᱵᱤᱱ ᱪᱮᱠᱟ ᱞᱱ ᱢᱚᱱᱮᱭᱟ ᱜᱚᱝᱠᱮ?
ᱮᱠᱫᱚᱢ ᱮᱠᱫᱚᱢ ᱮᱠᱫᱚᱢ ᱟᱵᱚ ᱚᱞᱨᱟᱣᱩᱱᱰ ᱢᱟᱱᱮ ᱥᱟᱱᱟᱢ ᱥᱮᱫ ᱜᱮᱼᱼ ᱛᱟᱦᱮᱱ ᱞᱮᱱ ᱛᱟᱵᱚᱱᱟ ᱮᱱᱮᱡ ᱥᱮᱨᱮᱧ ᱦᱮᱸ ᱥᱮ ᱠᱷᱮᱞᱳᱰ ᱦᱮᱸ ᱥᱮᱼᱼ ᱥᱟᱶᱛᱟ ᱥᱩᱥᱟᱹᱨᱤᱭᱟᱹ ᱦᱮᱸ ᱥᱮ ᱼᱼ ᱥᱟᱱᱟᱢ ᱥᱮᱫ ᱜᱮ ᱟᱵᱚ ᱧᱮᱞ ᱦᱩᱭᱩᱜ ᱛᱟᱵᱚᱱᱟ, ᱛᱟᱪᱷᱟᱲᱟ ᱟᱵᱚ ᱠᱟᱹᱢᱤᱼᱼ ᱥᱟᱱᱟᱢᱟᱜ ᱜᱮ ᱠᱟᱹᱢᱤ ᱡᱮ ᱠᱟᱹᱢᱤ ᱠᱟᱹᱱᱟᱹᱧ ᱢᱮᱱᱛᱮᱼᱼ ᱦᱮᱸ ᱟᱹᱰᱤ ᱦᱩᱰᱤᱧ ᱢᱟᱱᱮ ᱤᱧ ᱫᱚ ᱤᱧᱟᱹᱜ ᱫᱚ ᱤᱭᱟᱹ ᱵᱟᱹᱱᱩᱜᱼᱟ ᱚᱱᱠᱟ ᱫᱚ ᱵᱟᱝᱟ ᱾ ᱠᱟᱹᱢᱤ ᱫᱚ ᱡᱚᱛᱚ ᱠᱟᱹᱢᱤᱜᱮ ᱥᱚᱢᱟᱱ ᱜᱮᱭᱟ ᱡᱷᱚᱛᱚ ᱥᱮᱫ ᱜᱮᱼᱼ ᱯᱷᱳᱠᱟᱥ ᱦᱩᱭᱩᱜᱼᱟ, ᱡᱷᱚᱛᱚ ᱜᱮ ᱢᱤᱫ ᱤᱭᱟᱹᱛᱮ ᱧᱮᱞ ᱠᱚ ᱦᱩᱭᱩᱜᱼᱟ ᱾ ᱦᱮᱸᱥᱮ ᱢᱤᱫ ᱢᱮᱫ ᱛᱮ ᱧᱮᱞ ᱠᱚ ᱦᱩᱭᱩᱜᱼᱟ ᱪᱮᱵᱤᱱ ᱜᱚᱝ ᱞᱟᱹᱭᱟ ᱜᱚᱝᱠᱮ ᱾
ᱟᱹᱞᱤᱧ ᱦᱚᱸ ᱟᱹᱞᱤᱧ ᱦᱚᱞᱤᱧ ᱢᱚᱱᱮᱭᱟᱜᱮ ᱱᱚᱝᱠᱟ ᱜᱮ ᱡᱚᱛᱚ ᱦᱚᱲ ᱜᱮ ᱢᱤᱫ ᱢᱮᱫ ᱛᱮ ᱧᱮᱞ ᱫᱚᱨᱠᱟᱨ ᱠᱟᱱᱟ ᱚᱠᱚᱭ ᱦᱚᱸ ᱢᱟᱨᱟᱝ ᱚᱠᱛᱼᱼ ᱚᱠᱚᱭ ᱫᱚ ᱦᱩᱰᱤᱧ ᱫᱚ ᱵᱟᱝ ᱧᱮᱞ ᱫᱚᱨᱠᱟᱨ ᱦᱮᱸ ᱾ ᱟᱹᱵᱤᱱ ᱟᱞᱤᱧ ᱞᱤᱧ ᱧᱮᱞ ᱞᱟᱠᱟᱫᱟ ᱵᱤᱥᱮᱥ ᱠᱟᱭᱛᱮ ᱡᱟᱦᱟᱸᱭ ᱚᱱᱠᱟᱱ ᱥᱟᱱᱛᱟᱲ ᱥᱟᱶᱛᱟᱨ ᱨᱮ ᱛᱤᱨᱞᱟᱹ ᱠᱚ ᱢᱮᱱᱟᱜ ᱠᱚᱣᱟᱼᱼ ᱠᱚᱣᱟ ᱥᱮ ᱚᱱᱠᱟ ᱠᱚ ᱢᱮᱱᱟᱜ ᱠᱚᱣᱟ ᱠᱤᱪᱷᱩᱜᱟᱱ ᱚᱱᱠᱟ ᱡᱚᱠᱷᱚᱱ ᱵᱤᱱ ᱪᱟᱞᱟᱜᱼᱟ ᱧᱮᱞ ᱵᱤᱱᱼᱼ ᱚᱠᱚᱭ ᱫᱚ ᱚᱠᱚᱭ ᱫᱚ ᱧᱮᱞᱮᱵᱤᱱ ᱦᱚᱲᱟᱜ ᱨᱚᱲᱮ ᱞᱟᱡᱟᱜ ᱠᱟᱱᱟ ᱦᱮᱸᱥᱮ ᱾
ᱦᱩᱸ ᱦᱩᱸ ᱾
ᱥᱟᱱᱛᱟᱲ ᱥᱟᱶᱛᱟ ᱨᱮ ᱠᱤᱪᱷᱩ ᱦᱚᱲ ᱢᱮᱱᱟᱜ ᱠᱚᱣᱟ ᱡᱟᱦᱟᱸᱭ ᱫᱚ ᱨᱚᱲ ᱠᱚ ᱞᱟᱡᱟᱜᱼᱟ, ᱯᱟᱹᱛᱭᱟᱹ ᱟᱵᱤᱱ ᱚᱱᱟ ᱠᱟᱛᱷᱟ ᱫᱚ ᱾
ᱮᱠᱫᱚᱢ ᱮᱠᱫᱚᱢ ᱮᱠᱫᱚᱢ ᱾
ᱛᱚ ᱱᱚᱭᱟ ᱡᱩᱫᱤ ᱜᱮᱠᱚ ᱞᱟᱡᱟᱜ ᱠᱟᱱᱟ ᱟᱵᱤᱱᱟᱜ ᱢᱚᱱᱮ ᱪᱮᱫ ᱮ ᱞᱟᱹᱭᱟ?
ᱟᱫᱚ ᱱᱚᱣᱟ ᱫᱚ ᱞᱟᱡᱟᱣ ᱟᱫᱚ ᱩᱱᱠᱩᱣᱟᱜ ᱚᱱᱟ ᱫᱚ ᱤᱭᱟᱹ ᱠᱟᱱ ᱛᱟᱠᱚᱣᱟ ᱟᱨᱠᱤ ᱚᱱᱟ ᱩᱱᱠᱩ ᱟᱠᱚᱣᱟᱜᱼᱼ ᱯᱨᱚᱵᱞᱮᱢ ᱠᱟᱱᱟ, ᱵᱟᱠᱷᱟᱡ ᱫᱚ ᱱᱚᱣᱟ ᱫᱚ ᱪᱮᱫ ᱞᱤᱧ ᱞᱟᱹᱭᱟ ᱜᱚᱢᱠᱮ ᱾ ᱟᱠᱚᱣᱟᱜ ᱢᱤᱫᱴᱟᱝ ᱞᱟᱡᱟᱣ ᱛᱟᱦᱮᱸ ᱫᱚᱨᱠᱟᱨ ᱠᱟᱱᱟ ᱦᱮᱸ ᱥᱮ ᱾ ᱡᱟᱦᱟᱸᱭ ᱠᱚ ᱚᱱᱠᱟᱭᱮᱫᱟ ᱟᱨᱠᱤ ᱡᱮ ᱡᱮᱦᱮᱛᱩ ᱦᱚᱲ ᱠᱟᱱᱟᱢ ᱦᱚᱲ ᱛᱮᱢᱼᱼ ᱡᱟᱱᱟᱢ ᱟᱠᱟᱱᱟ ᱟᱢ ᱦᱚᱲ ᱫᱚ ᱪᱮᱫᱟᱜ ᱦᱚᱲ ᱠᱷᱚᱱᱟᱜ ᱫᱚ ᱪᱮᱫᱟᱜ ᱮᱢ ᱵᱟᱹᱜᱤᱭᱮᱫ ᱛᱟᱢᱟ ᱦᱮᱸ ᱥᱮ ᱵᱟᱝ ᱾
ᱮᱠᱫᱚᱢ ᱥᱟᱹᱨᱤ ᱠᱟᱛᱷᱟ ᱜᱚᱝᱠᱮ, ᱟᱞᱤᱧ ᱫᱚᱞᱤᱧ ᱢᱮᱱᱟ ᱡᱮᱼᱼ ᱟᱵᱚᱣᱟᱜ ᱡᱟᱱᱟᱢ ᱯᱟᱹᱨᱥᱤ ᱫᱚ ᱡᱟᱱᱟᱢ ᱯᱟᱹᱨᱥᱤ ᱟᱭᱳ ᱟᱲᱟᱝ ᱫᱚ ᱡᱚᱛᱚ ᱦᱚᱲ ᱥᱮᱬᱟ ᱞᱟᱹᱠᱛᱤ ᱠᱟᱱᱟ ᱾
ᱮᱠᱫᱚᱢ ᱮᱠᱫᱚᱢ ᱾
ᱜᱚᱝᱠᱮ ᱱᱚᱰᱮ ᱢᱤᱫᱴᱮᱱ ᱧᱮᱞᱚᱜ ᱠᱟᱱᱟ ᱧᱮᱞ ᱵᱤᱱ ᱛᱮᱦᱮᱧ ᱡᱟᱦᱟᱸᱭ ᱵᱟᱡᱟᱨ ᱠᱚᱨᱮ ᱠᱚ ᱛᱟᱦᱮᱱᱼᱼ ᱠᱟᱱᱟ ᱥᱮ ᱡᱟᱦᱟᱸᱭ ᱚᱱᱠᱟ ᱛᱟᱦᱮᱱ ᱠᱟᱱᱟ ᱡᱮ ᱛᱷᱚᱲᱟ ᱟᱠᱚᱨᱮᱱ ᱡᱟᱦᱟᱸᱭ ᱢᱟᱹᱭ ᱵᱟᱹᱵᱩ ᱠᱚᱼᱼ ᱚᱱᱟ ᱥᱟᱱᱛᱟᱲᱤᱼᱼ ᱥᱮ ᱟᱪᱪᱷᱟ ᱚᱞ ᱫᱚᱞᱤᱧ ᱵᱟᱫᱽᱛᱟᱲ ᱠᱟᱫᱟ ᱨᱚᱲ ᱦᱚᱸ ᱵᱟᱝᱠᱚ ᱥᱮᱬᱟ ᱠᱟᱱᱟ, ᱠᱷᱟᱹᱞᱤ ᱵᱟᱝᱞᱟ ᱦᱤᱱᱫᱤ ᱛᱮᱠᱚ ᱨᱚᱲ ᱠᱟᱱᱟ ᱾ ᱱᱚᱣᱟ ᱥᱟᱶ ᱛᱤᱱᱟᱹᱜ ᱡᱚᱛᱷᱟᱛ ᱦᱩᱭᱩᱜ ᱠᱟᱱᱟ ᱵᱚᱱ ᱢᱚᱱᱮᱭᱟ ᱟᱵᱤᱱ ᱪᱮᱠᱟ ᱵᱤᱱ ᱞᱟᱹᱭᱮᱫᱟ ᱾
ᱢᱟᱱᱮ ᱟᱹᱞᱤᱧ ᱫᱚᱞᱤᱧ ᱞᱟᱹᱭᱟ ᱠᱤᱼᱼ ᱥᱮᱬᱟ ᱫᱚ ᱡᱷᱚᱛᱚ ᱜᱮ ᱥᱮᱬᱟ ᱫᱚᱨᱠᱟᱨ ᱠᱟᱱᱟ ᱤᱝᱞᱤᱥ ᱵᱟᱝᱞᱟ ᱡᱷᱚᱛᱚᱜ ᱜᱮ ᱥᱮᱬᱟ ᱫᱚᱨᱠᱟᱨ ᱠᱟᱱᱟ ᱾ ᱢᱮᱱᱠᱷᱟᱱ ᱟᱵᱚᱣᱟᱜ ᱡᱟᱦᱟᱸ ᱯᱟᱹᱨᱥᱤ ᱞᱟᱠᱪᱟᱨ ᱦᱮᱸ ᱥᱮᱼᱼ ᱱᱚᱣᱟ ᱱᱤᱭᱟᱹ ᱦᱚᱸ ᱫᱚᱨᱠᱟᱨ ᱠᱟᱱᱟ ᱦᱮᱸ ᱾ ᱟᱢ ᱤᱝᱞᱤᱥ ᱢᱤᱤᱭᱟᱢ ᱛᱮ ᱯᱟᱲᱦᱟᱜ ᱢᱮ ᱴᱷᱤᱠ ᱜᱮᱭᱟ, ᱡᱚᱛᱚ ᱜᱮ ᱴᱷᱤᱠ ᱜᱮᱭᱟ ᱟᱢ ᱞᱟᱦᱟ ᱥᱮᱫ ᱪᱟᱞᱟᱜ ᱢᱮ ᱴᱷᱤᱠ ᱜᱮᱭᱟᱼᱼ ᱢᱮᱱᱠᱷᱟᱱ ᱟᱢ ᱚᱱᱟ ᱥᱟᱶᱛᱮ ᱟᱢᱟᱜ ᱞᱟᱠᱪᱟᱨ ᱫᱚ ᱟᱢᱼᱼ ᱠᱟᱹᱴᱤᱡ ᱫᱚ ᱢᱟᱱᱮ ᱪᱮᱫ ᱤᱫᱤ ᱛᱟᱢ ᱾ ᱞᱟᱠᱪᱟᱨ, ᱛᱟᱯᱚᱨ ᱟᱹᱨᱤᱪᱟᱹᱞᱤ ᱪᱮᱫ ᱞᱮᱠᱟᱱ ᱠᱟᱱ ᱛᱟᱵᱚᱱᱟ ᱟᱵᱚᱣᱟᱜ ᱦᱚᱴᱚᱜ ᱰᱚᱵᱚᱜ ᱜᱚᱰᱼᱼ ᱡᱚᱦᱟᱨ ᱟᱹᱰᱤ ᱟᱭᱢᱟ ᱞᱮᱠᱟᱱᱟᱜ ᱦᱮᱸ ᱥᱮ ᱾
ᱮᱠᱫᱚᱢ ᱜᱚᱝᱠᱮ ᱮᱵᱚᱝ ᱟᱞᱤᱧ ᱟᱞᱤᱧ ᱫᱚᱞᱤᱧ ᱢᱚᱱᱮᱭᱟ ᱡᱮ ᱛᱤᱨᱞᱟᱹ ᱛᱤᱨᱞᱟᱹ ᱠᱚ ᱢᱮᱱᱟᱜ ᱠᱚ ᱛᱟᱵᱚᱱᱟᱼᱼ ᱱᱩᱠᱩ ᱮᱠᱫᱚᱢ ᱥᱮᱬᱟ ᱪᱚ ᱫᱚᱨᱠᱟᱨ ᱠᱟᱱᱟ ᱾ ᱮᱵᱚᱝᱼᱼ ᱟᱞᱤᱧ ᱞᱤᱧ ᱞᱟᱹᱭᱟ ᱡᱮ ᱚᱠᱟ ᱞᱮᱠᱟ ᱟᱭᱳ ᱵᱟᱵᱟᱭ ᱟᱭᱳ ᱟᱭᱳ ᱵᱟᱵᱟᱭ ᱢᱚᱱᱮᱭᱟ ᱡᱮ ᱛᱮᱭᱟᱨᱮᱟᱭᱼᱼ ᱩᱱᱤ ᱫᱚ ᱜᱤᱫᱽᱨᱟᱹ ᱫᱚ ᱚᱱᱠᱟ ᱜᱮᱭ ᱛᱮᱭᱟᱨ ᱫᱟᱲᱮᱭᱟᱭᱟ ᱾ ᱟᱹᱵᱤᱱ ᱵᱤᱱ ᱟᱹᱵᱤᱱ ᱵᱤᱱ ᱧᱮᱞ ᱟᱠᱟᱫ ᱜᱮᱭᱟ ᱡᱮᱢᱚᱱ ᱡᱚᱠᱷᱚᱱ ᱴᱩᱠᱩᱡ ᱠᱚ ᱛᱮᱭᱟᱨᱟᱼᱼ ᱚᱱᱟ ᱡᱮᱢᱚᱱ ᱜᱚᱴᱟ ᱥᱮᱫ ᱛᱮᱠᱚ ᱫᱟᱞᱟ ᱾ ᱩᱱᱟᱹᱜ ᱜᱟᱱ ᱫᱟᱞ ᱫᱟᱞ ᱠᱟ ᱠᱟᱛᱮᱫ ᱚᱱᱟ ᱛᱤᱱᱟᱹᱜ ᱜᱟᱱ ᱵᱟᱨᱤᱥ ᱥᱟᱛᱮᱜ ᱚᱱᱟᱛᱮ ᱧᱚᱜ ᱴᱩᱠᱩᱡ ᱩᱱᱟᱹᱜ ᱪᱚᱨᱚᱠ ᱧᱮᱞᱚᱜ ᱠᱟᱱᱟ ᱾ ᱛᱟᱦᱚᱞᱮ ᱢᱤᱫᱴᱟᱝ ᱜᱤᱫᱽᱨᱟᱹ ᱡᱩᱫᱤ ᱵᱟᱵᱚᱱ ᱥᱟᱥᱚᱱᱮᱭᱟ, ᱩᱱᱤᱫ ᱫᱚ ᱠᱤᱱᱛᱩ ᱰᱮᱞᱤ ᱜᱮ ᱧᱩᱭ ᱤᱫᱤᱭᱟ᱾
ᱮᱠᱫᱚᱢ, ᱮᱠᱫᱚᱢ, ᱮᱠᱫᱚᱢ, ᱮᱠᱫᱚᱢ᱾ ᱟᱪᱪᱷᱟ ᱜᱚᱝᱠᱮ, ᱛᱟᱦᱚᱞᱮ ᱥᱩᱫᱷᱩ ᱠᱟᱹᱢᱤ ᱞᱮᱠᱷᱟᱱ ᱛᱚ ᱵᱟᱝ ᱜᱟᱱᱚᱜᱼᱟ᱾ ᱢᱚᱴᱟᱢᱩᱴᱤ ᱠᱤᱪᱷᱩ ᱟᱵᱤᱱ ᱛᱚ ᱟᱹᱛᱩ ᱫᱤᱥᱚᱢ ᱦᱮᱡ ᱠᱟᱛᱮ ᱡᱟᱦᱟᱱᱟᱜ ᱜᱮ ᱢᱤᱫᱴᱟᱝ ᱥᱴᱟᱴᱯᱚ ᱠᱷᱩᱞᱟᱹᱣ ᱦᱩᱭᱩᱜ ᱛᱟᱵᱤᱱᱟ? ᱚᱱᱟ ᱠᱚᱵᱤᱱ ᱪᱤᱱᱛᱟᱹᱣ ᱠᱟᱜᱼᱟ ᱥᱮ ᱵᱟᱹᱵᱤᱱ ᱪᱤᱱᱛᱟᱹᱣ ᱠᱟᱜᱼᱟ᱾
ᱚᱱᱠᱟ ᱜᱮᱞᱤᱧ ᱢᱚᱱᱮᱭ ᱟᱠᱟᱫᱟ, ᱜᱚᱝᱠᱮ ᱵᱟᱭᱨᱮ ᱠᱟᱹᱢᱤ ᱠᱟᱛᱮᱫ ᱫᱚ ᱛᱤᱱᱟᱹᱜ ᱜᱮᱧ ᱟᱹᱞᱤᱧ ᱟᱹᱥᱩᱞᱚᱜᱼᱟ᱾ ᱠᱟᱨᱚᱱ ᱵᱚᱭᱚᱥ ᱵᱟᱹᱲᱛᱤᱜ ᱠᱟᱱᱟ᱾ ᱟᱫᱚ ᱵᱟᱠᱷᱟᱱ ᱚᱲᱟᱜ ᱜᱚᱝᱠᱮ ᱠᱚᱜᱮ ᱠᱚ ᱦᱩᱭᱩᱜᱼᱟ᱾ ᱟᱫᱚ ᱵᱟᱠᱷᱟᱱ ᱦᱮᱸ᱾ ᱟᱫᱚ ᱚᱱᱟᱜᱮ ᱦᱟᱱ ᱵᱮᱵᱥᱟ ᱜᱮᱞᱤᱧ ᱢᱚᱱᱮᱭ ᱠᱟᱫᱟ᱾ ᱵᱮᱵᱽᱥᱟ ᱜᱮᱞᱤᱧ ᱠᱚᱨᱟᱣᱟᱜ ᱠᱷᱟᱱ ᱦᱮᱸ᱾
ᱦᱩᱸ ᱟᱨ ᱚᱸᱰᱮ ᱛᱚ, ᱚᱸᱰᱮ ᱥᱩᱫᱩ, ᱚᱸᱰᱮ ᱛᱟᱦᱮᱸ ᱠᱟᱛᱮ ᱛᱚ, ᱢᱟᱱᱮ ᱵᱟᱝ ᱜᱟᱱᱚᱜᱼᱟ ᱥᱮ ᱢᱟᱱᱮ ᱟᱢ ᱛᱚ ᱟᱹᱛᱩ ᱛᱚ ᱦᱤᱡᱩᱜ ᱜᱮ ᱦᱩᱭᱩᱜ ᱛᱟᱢᱟ ᱥᱮ ᱟᱨ ᱡᱩᱫᱤ ᱥᱟᱵ ᱠᱟᱜ ᱢᱮ ᱚᱱᱠᱟ ᱢᱤᱫᱴᱟᱝ ᱵᱟᱢ ᱛᱮᱭᱟᱨ ᱫᱟᱲᱮᱭᱟᱫᱟ ᱛᱟᱦᱚᱞᱮ ᱠᱷᱟᱱ ᱫᱚ ᱟᱨᱚ ᱚᱲᱟᱜ ᱜᱚᱢᱠᱮ ᱟᱹᱜᱩ ᱠᱟᱛᱮᱱᱟᱜ ᱟᱹᱰᱤ ᱯᱨᱚᱵᱞᱮᱢ ᱚᱠᱟ ᱨᱮᱵᱤᱱ ᱯᱟᱲᱦᱟᱣ ᱜᱚᱫᱚᱜᱼᱟ?
ᱯᱨᱚᱵᱞᱮᱢ ᱜᱚᱝᱠᱮ ᱠᱟᱨᱚᱱ ᱫᱚ ᱩᱱᱤ ᱛᱚ ᱠᱤᱨᱤᱧᱟᱭ ᱦᱩᱭᱩᱜᱼᱟ᱾ ᱮᱵᱚᱝ ᱚᱱᱟ ᱠᱤᱨᱤᱧ ᱫᱚ ᱵᱟᱫᱽ ᱠᱟᱫᱟᱞᱤᱧ ᱨᱩᱣᱟᱹ ᱦᱟᱹᱥᱩ ᱨᱩᱣᱟᱹ ᱨᱟᱵᱟᱝ ᱢᱮᱱᱟᱜᱼᱟ, ᱦᱮᱸ ᱵᱟᱝ?
ᱦᱮᱸ ᱛᱟᱨᱯᱚᱨ ᱵᱷᱟᱸᱰᱟᱱ ᱢᱮᱱᱟᱜᱼᱟ, ᱵᱟᱯᱞᱟ ᱢᱮᱱᱟᱜᱼᱟ, ᱟᱹᱰᱤ ᱨᱚᱠᱚᱢ ᱟᱭᱢᱟ ᱞᱮᱠᱟᱱᱟᱜ ᱟᱵᱚᱣᱟᱜ ᱤᱭᱟᱹ ᱢᱮᱱᱟᱜ ᱛᱟᱵᱚᱱᱟ ᱦᱮᱸ ᱥᱮ? ᱥᱮᱨᱣᱟᱨ ᱨᱮ ᱟᱨᱠᱤ ᱡᱟᱦᱟᱸ ᱦᱮᱸ ᱦᱩᱸ᱾
ᱟᱨ ᱚᱱᱟ ᱥᱟᱶᱛᱮ, ᱚᱱᱟ ᱥᱟᱶ, ᱚᱱᱟ ᱥᱟᱶᱛᱮ ᱩᱱᱟᱹᱜ ᱜᱟᱱ ᱮ ᱩᱱᱟᱹᱜ ᱜᱟᱱ ᱯᱮᱲᱟ ᱠᱚ ᱠᱷᱟᱱ ᱠᱚ ᱵᱟᱹᱲᱛᱤᱜᱼᱟ ᱦᱮᱸ ᱵᱟᱝ?
ᱮᱠᱫᱚᱢ ᱮᱠᱫᱚᱢ᱾
ᱚᱠᱟᱴᱷᱮᱱ ᱢᱟ ᱚᱠᱟ ᱴᱷᱮᱱ ᱜᱚᱢᱠᱮ ᱢᱤᱫᱴᱮᱱ ᱵᱚᱛᱚᱨ ᱵᱩᱡᱷᱟᱹᱜ ᱠᱟᱱᱟ, ᱡᱮ ᱱᱤᱭᱟᱹ ᱵᱚᱭᱮᱥ ᱨᱮ ᱱᱤᱛᱚᱜ ᱚᱲᱟᱜ ᱜᱚᱢᱠᱮ ᱟᱹᱜᱩ ᱞᱮᱠᱷᱟᱱ, ᱦᱚᱭᱛᱚ ᱯᱚᱨᱚᱵᱚᱨᱛᱤ ᱠᱟᱞᱨᱮ ᱚᱥᱩᱵᱤᱫᱷᱟ ᱦᱩᱭ ᱫᱟᱲᱮᱭᱟᱜᱼᱟ᱾
ᱮᱠᱫᱚᱢ, ᱮᱠᱫᱚᱢ, ᱮᱠᱫᱚᱢ᱾ ᱛᱟᱦᱚᱞᱮ ᱮᱢᱚᱱ ᱢᱚᱴᱟ ᱢᱩᱴᱤ ᱢᱤᱫᱴᱟᱝ ᱥᱴᱟᱴᱟᱥ ᱢᱟᱱᱮ ᱥᱴᱟᱴᱟᱯ ᱫᱚ ᱟᱨᱠᱤ ᱢᱤᱫᱴᱟᱝ ᱟᱨᱠᱤ ᱧᱮᱞ ᱵᱤᱱ ᱟᱨᱠᱤ ᱦᱚᱲ ᱫᱚ ᱦᱚᱲ ᱫᱚ ᱪᱮᱫ ᱵᱟᱠᱚ ᱞᱟᱹᱭᱟ᱾ ᱦᱚᱲ ᱫᱚᱠᱚ ᱞᱟᱹᱭᱟ ᱡᱮ ᱚᱱᱟ ᱫᱚ ᱵᱟᱭ ᱦᱩᱭᱩᱜᱼᱟ, ᱦᱮᱸ ᱥᱮ? ᱵᱟᱝ ᱜᱟᱱᱚᱜᱼᱟ ᱚᱱᱟ ᱫᱚ᱾ ᱚᱦᱚ ᱠᱮᱭᱟᱢ᱾ ᱦᱮᱸᱥᱮ?
ᱟᱪᱪᱷᱟ ᱟᱹᱵᱤᱱᱟᱜ ᱢᱚᱱᱛᱮ ᱪᱤᱠᱟᱭ ᱞᱟᱹᱭᱟ? ᱡᱮ ᱟᱵᱚ ᱟᱹᱛᱩ ᱫᱤᱥᱚᱢ ᱨᱮ ᱚᱠᱟ ᱞᱮᱠᱟᱱ ᱵᱮᱵᱽᱥᱟ ᱪᱟᱞᱟᱣ ᱫᱟᱲᱮᱭᱟᱜᱼᱟ?
ᱦᱮᱸ ᱟᱹᱛᱩ ᱫᱤᱥᱚᱢ ᱠᱚᱨᱮᱫ ᱫᱚ ᱢᱚᱴᱟᱢᱩᱴᱤ ᱟᱹᱰᱤ ᱟᱭᱢᱟ ᱞᱮᱠᱟ ᱱᱟᱜ ᱢᱮᱱᱟᱜᱼᱟ᱿ ᱦᱮᱸ ᱥᱮ?
ᱦᱮᱸ᱾
ᱛᱚ ᱛᱟᱨ ᱢᱚᱫᱽᱫᱷᱮᱨᱮ ᱤᱧ ᱵᱮᱥ ᱠᱤᱪᱷᱩ ᱟᱨᱠᱤᱧ ᱥᱟᱡᱮᱥᱴ ᱫᱟᱲᱮᱭᱟ ᱢᱮᱭᱟ, ᱦᱮᱸᱥᱮ?
ᱚᱸ
ᱚᱱᱟ ᱠᱚᱫᱚ ᱦᱩᱭᱩᱜ ᱠᱟᱱᱟ ᱡᱟᱦᱟᱸ ᱤᱭᱟᱹ ᱢᱮᱱᱟᱜᱼᱟ, ᱟᱨᱠᱤ ᱪᱮᱫ ᱠᱚ ᱞᱟᱹᱭᱟ? ᱦᱮ ᱯᱟᱹᱭᱠᱟᱹᱨᱤ ᱢᱤᱫᱴᱟᱝ ᱯᱟᱹᱭᱠᱟᱹᱨᱤ ᱟᱨᱠᱤ ᱯᱟᱹᱭᱠᱟᱹᱨᱤ ᱠᱟᱛᱷᱟᱢ ᱟᱸᱡᱚᱢ ᱵᱟᱲᱟᱣ ᱟᱠᱟᱫ ᱜᱮᱭᱟ ᱛᱚ᱾ ᱢᱮᱨᱚᱢ ᱯᱟᱹᱭᱠᱟᱹᱨ ᱰᱟᱹᱜᱽᱨᱤ ᱯᱟᱹᱭᱟᱹᱨ
ᱦᱮᱸ ᱦᱮᱸ᱾
ᱦᱳᱭ ᱚᱱᱟ ᱚᱱᱟ ᱠᱚᱦᱚᱸ ᱡᱩᱫᱤ ᱥᱟᱵ ᱠᱟᱜ ᱢᱮ ᱢᱤᱫᱴᱟᱝ ᱠᱟᱛᱷᱟ ᱨᱮᱱᱟᱜ ᱡᱩᱫᱤ ᱥᱤᱥᱠᱤᱞ ᱛᱟᱦᱮᱱᱟ᱾ ᱟᱨᱠᱤ ᱚᱱᱟ ᱠᱚ ᱢᱤᱫᱴᱟᱝ ᱵᱚᱱ ᱤᱭᱟᱹ ᱫᱟᱲᱮᱭᱟᱜᱼᱟ ᱦᱮᱸ ᱥᱮ? ᱛᱟᱯᱚᱨ ᱟᱹᱛᱩ ᱫᱤᱥᱚᱢ ᱠᱚᱨᱮ ᱫᱚ ᱟᱨ ᱚᱱᱟ ᱢᱤᱫᱴᱟᱝ ᱦᱩᱭᱱᱟ ᱯᱟᱹᱭᱠᱟᱹᱨ ᱫᱤᱠ ᱫᱤᱭᱮ ᱦᱮᱸ ᱥᱮ ᱛᱟᱯᱚᱨ ᱟᱵᱤᱱ ᱡᱩᱫᱤ ᱥᱟᱵ ᱠᱟᱜ ᱢᱮ ᱚᱱᱠᱟ ᱟᱨᱠᱤ ᱢᱤᱫᱴᱟᱝ ᱰᱷᱮᱨ ᱧᱚᱜ ᱮᱢᱟᱣᱩᱱᱴ ᱴᱟᱠᱟ ᱵᱤᱱ ᱡᱚᱜᱟᱲ ᱫᱟᱲᱮᱭᱟᱜᱼᱟ
ᱦᱩᱸ
ᱦᱮᱸ ᱥᱮ ᱛᱟᱦᱚᱞᱮ ᱟᱹᱵᱤᱱ ᱢᱤᱫᱴᱟᱝ ᱜᱮᱫᱟᱜ ᱫᱚᱠᱟᱱ ᱦᱚᱸ ᱵᱤᱱ ᱠᱷᱩᱞᱟᱹᱣ ᱫᱟᱲᱮᱭᱟᱜᱼᱟ
ᱟᱫᱚ ᱜᱚᱝᱠᱮ ᱜᱮᱫᱟᱜ ᱫᱚᱠᱟᱱ ᱜᱮᱫᱟᱜ ᱫᱚᱠᱟᱱ ᱠᱷᱩᱞᱟᱹᱣ ᱠᱚᱨᱛᱮ ᱜᱮᱞᱮ ᱟᱹᱰᱤ ᱵᱟᱹᱲᱛᱤ ᱠᱤᱱᱛᱩ ᱮᱫ ᱢᱩᱞᱫᱷᱚᱱ ᱫᱚ ᱞᱟᱜᱟᱜᱼᱟ ᱢᱮᱱᱠᱷᱟᱱ ᱟᱵᱚ ᱡᱟᱦᱟᱸ ᱜᱷᱟᱸᱚᱧᱡᱽ ᱠᱷᱚᱱ ᱵᱚᱱ ᱮ ᱢᱮᱱᱟᱜ ᱟᱠᱟᱫ ᱵᱚᱱᱟ ᱥᱟᱹᱨᱤᱜᱮ ᱱᱚᱝᱠᱟ ᱦᱚᱭᱛᱚ ᱜᱮᱫᱟᱜ ᱫᱚᱠᱟᱱ ᱠᱤᱨᱤᱧ ᱞᱟᱹᱜᱤᱫ ᱦᱚᱭᱛᱚ ᱠᱟᱹᱣᱰᱤ ᱫᱚ ᱟᱹᱰᱤ ᱜᱮ ᱢᱩᱥᱠᱤᱞᱚᱜ ᱫᱚ ᱜᱚᱝᱠᱮ ᱞᱮᱠᱟᱞᱤᱧ ᱢᱚᱱᱮᱭᱮᱫ ᱫᱚ
ᱮᱠᱟᱞ ᱜᱮ ᱮᱠᱟᱞ ᱜᱮ ᱮᱠᱟᱞ ᱟᱪᱪᱷᱟ ᱜᱚᱝᱠᱮ ᱢᱚᱴᱟᱢᱩᱴᱤ ᱟᱞᱟᱝ ᱢᱤᱫ ᱫᱤᱱ ᱚᱱᱠᱟ ᱮ ᱟᱠᱟ ᱞᱟᱝ ᱧᱟᱯᱟᱢᱟ ᱞᱟᱹᱭ ᱢᱮᱥᱮ ᱜᱚᱝᱠᱮ ᱢᱚᱴᱮᱱ ᱜᱳᱣᱟ ᱪᱟᱞᱟᱜ ᱨᱮᱱᱟᱜ ᱴᱟᱭᱤᱢ ᱢᱮᱱᱟᱜ ᱛᱟᱢᱟ ᱜᱚᱝᱠᱮ?
ᱟ ᱩᱱᱫᱚ ᱜᱚᱝᱠᱮ ᱟᱹᱞᱤᱧ ᱮᱱᱠᱷᱟᱱ ᱱᱚᱣᱟ ᱱᱤᱭᱟᱹ ᱫᱷᱟᱣ ᱞᱤᱧ ᱵᱟᱜᱟᱜ ᱠᱟᱱᱟ ᱪᱚᱞᱚ ᱥᱮ ᱤᱭᱟᱹ ᱵᱩᱨᱩ ᱵᱚᱸᱜᱟ ᱚᱸᱰᱮ ᱜᱮᱵᱚᱱ ᱧᱟᱯᱟᱢᱟ